ᱡᱚᱦᱟᱨ ᱜᱮ
ᱦᱳᱭᱛᱳ
ᱪᱮᱫ ᱞᱮᱠᱟ ᱢᱮᱱᱟᱜ ᱯᱮᱭᱟ
ᱦᱮᱸ ᱢᱮᱱᱟᱜ ᱟᱠᱟᱫ ᱞᱮᱭᱟ ᱱᱤᱛᱚᱜ ᱫᱚ ᱱᱟᱯᱟᱭ ᱜᱮ ᱡᱚᱛᱚ ᱦᱚᱲ ᱜᱮ
ᱦᱮᱻ
ᱟᱵᱮᱱ ᱜᱮ ᱪᱮᱫ ᱞᱮᱠᱟ ᱢᱮᱱᱟᱜ ᱟᱠᱟᱫ ᱵᱤᱱᱟ ᱚᱲᱟᱜ
ᱦᱮᱸ ᱱᱟᱯᱟᱭ ᱜᱮ ᱱᱤᱛᱳᱜ ᱫᱚ ᱟᱨ ᱪᱮᱫ ᱠᱚᱯᱮ ᱪᱤᱠᱟᱹᱭᱮᱫᱟ?
ᱱᱤᱛᱚᱜ ᱱᱚᱜ ᱚᱭ ᱪᱤᱠᱟᱹ ᱦᱚᱸ ᱵᱟᱝ ᱪᱤᱠᱟᱹ ᱦᱳᱭᱳᱜ ᱠᱟᱱᱟ ᱫᱩᱲᱩᱵ ᱵᱟᱲᱟ ᱦᱩᱭ ᱟᱠᱟᱱᱟ -
ᱚ ᱟᱨ ᱟᱯᱮ ᱥᱮᱱ ᱫᱚ ᱪᱮᱫ ᱞᱮᱠᱟ ᱦᱩᱲᱩ ᱨᱚᱦᱚᱭ ᱠᱚ? ᱯᱮ ᱫᱷᱩᱨᱟᱹᱣ ᱟᱠᱟᱱᱟ ᱥᱮᱯᱮ ᱪᱟᱯᱟ ᱠᱮᱫᱟ?
ᱵᱟᱝ ᱵᱟᱝ ᱚᱱᱠᱟ ᱦᱩᱲᱩ ᱨᱚᱦᱚᱭ ᱠᱚᱫᱚ ᱚᱱᱠᱟ ᱟᱹᱣᱨᱤ ᱟᱨᱟᱢ ᱵᱚᱭ ᱟᱞᱮ ᱟᱫᱚ ᱫᱟᱜ ᱡᱟᱹᱲᱤ ᱠᱚ ᱵᱟᱹᱱᱩᱜ ᱠᱟᱫᱟ ᱛᱚ ᱡᱟᱹᱥᱛᱤ ᱧᱚᱜ ᱚᱱᱟ ᱠᱷᱟᱹᱛᱤᱨ ᱛᱮᱜᱮ ᱱᱤᱛᱟᱹ ᱦᱚᱸ ᱦᱳᱲᱳ ᱨᱚᱦᱚᱭ ᱠᱚᱫᱚ ᱟᱨᱣᱨᱤᱯᱮ ᱮᱛᱚᱦᱚᱵ ᱫᱟᱲᱮᱭᱟᱜᱼᱟ
ᱚ ᱢᱟᱱᱮ ᱮᱛᱚ ᱦᱚᱵ ᱜᱮ ᱟᱣᱨᱤ ᱯᱮ ᱮᱛᱚᱵᱟ
ᱦᱳᱭ ᱦᱳᱭ ᱦᱳᱭ ᱡᱟᱹᱥᱛᱤ ᱧᱚᱜ ᱵᱟᱭ ᱫᱟᱜ ᱡᱟᱹᱲᱤ ᱟᱞᱮ ᱠᱟᱱᱟ ᱛᱚ ᱟᱞᱮ ᱥᱮᱫ ᱫᱚ
ᱦᱮᱸ ᱟᱞᱮ ᱱᱚᱛᱮ ᱦᱚᱸ ᱚᱱᱠᱟ ᱜᱮ ᱟᱞᱮ ᱦᱚᱸ ᱟᱹᱣᱨᱤ ᱞᱮ ᱫᱷᱩᱨᱟᱹᱜᱼᱟ ᱱᱚᱜᱼᱚᱭ ᱫᱟᱜ ᱡᱟᱹᱲᱤ ᱨᱮᱱᱟᱜ ᱛᱚ ᱴᱷᱤᱠ ᱴᱷᱤᱠᱟᱹᱱ ᱵᱟᱹᱱᱩᱜᱼᱟ ᱱᱤᱛᱚᱜ ᱟᱸᱡᱚᱢ ᱮᱫᱟᱵᱮᱱ
ᱦᱮᱸ ᱟᱸᱡᱚᱢ ᱧᱟᱢᱭᱮᱫᱟ ᱞᱤᱧ
ᱚᱻ ᱟᱨ ᱛᱟᱦᱚᱞᱮ ᱦᱩᱲᱩ ᱫᱚ ᱛᱤᱱᱟᱹᱜ ᱥᱮᱨᱢᱟ ᱨᱮ ᱛᱤᱱᱟᱹᱜ ᱫᱷᱟᱣ ᱯᱮ ᱪᱟᱥᱟ ᱟᱯᱮ ᱫᱚ?
ᱟᱞᱮ ᱫᱚ ᱦᱩᱲᱩ ᱫᱚ ᱱᱟᱜ ᱠᱷᱟᱱ ᱥᱮᱨᱢᱟ ᱨᱮ ᱚᱱᱠᱟ ᱵᱟᱨ ᱫᱷᱟᱣ ᱜᱮᱞᱮ ᱪᱟᱥ ᱜᱮᱭᱟ ᱢᱮᱱ ᱜᱟᱱᱚᱜᱼᱟ ᱟᱫᱚ- ᱱᱟᱜ ᱠᱷᱟᱱ ᱫᱚ ᱟᱞᱮ ᱫᱚ ᱱᱟᱜ ᱵᱚᱨᱥᱟ ᱦᱳᱲᱳ ᱜᱮ ᱡᱟᱹᱥᱛᱤ ᱧᱚᱜ ᱞᱮ ᱨᱚᱦᱚᱭᱟ
ᱚ ᱵᱚᱨᱥᱟ ᱦᱚᱲ ᱜᱮ ᱵᱟᱝ
ᱦᱳᱭ ᱦᱳᱭ
ᱦᱮᱸ
ᱟᱨ ᱢᱤᱫ ᱴᱮᱱ ᱦᱳᱲᱳ ᱢᱮᱱᱟᱜ ᱛᱟᱵᱚᱱᱟ ᱥᱮ ᱡᱟᱦᱟᱸ ᱫᱚᱠᱚ ᱢᱮᱛᱟᱜ ᱠᱟᱱᱟ ᱫᱷᱚᱨᱚᱱ ᱦᱳᱲᱳ
ᱦᱮᱸ ᱫᱷᱚᱨᱚᱱ ᱦᱳᱲᱳ
ᱟᱫᱚ ᱫᱷᱚᱨᱚᱱ ᱦᱳᱲᱳ ᱫᱚ ᱱᱟᱜ ᱠᱷᱟᱱ ᱡᱟᱹᱥᱛᱤ ᱧᱚᱜ ᱫᱚ ᱩᱱᱟᱹᱜ ᱴᱟᱜ ᱫᱚ ᱵᱟᱠᱚ ᱨᱚᱦᱚᱭᱟ ᱚᱱᱠᱟ ᱠᱚᱢ ᱧᱩᱜ ᱠᱚᱢ ᱜᱮᱠᱚ ᱨᱚᱦᱚᱭᱟ ᱢᱟᱱᱮ ᱡᱟᱦᱟᱸᱭᱟᱜ ᱡᱮᱢᱚᱱ ᱚᱱᱠᱟ ᱢᱚᱴᱚᱨ ᱠᱚ ᱥᱮ ᱢᱤᱱᱤ ᱠᱚ ᱢᱮᱱᱟᱜ ᱟᱠᱟᱫᱟ
ᱦᱮᱸ
ᱟᱫᱚ ᱩᱱᱠᱩ ᱜᱮᱠᱚ ᱨᱚᱦᱚᱭᱟ
ᱚᱻ
ᱵᱟᱠᱷᱟᱱ ᱵᱟᱠᱷᱟᱱ ᱫᱚ ᱱᱚᱝᱠᱟ ᱵᱚᱨᱥᱟ ᱨᱮᱜᱮ ᱡᱟᱹᱥᱛᱤ ᱧᱚᱜ ᱠᱚ ᱨᱚᱦᱚᱭᱟ
ᱚᱻ
ᱟᱫᱚ ᱟᱹᱵᱤᱱ ᱥᱮᱫ ᱜᱮ ᱦᱳᱭ ᱦᱳᱭ ᱦᱳᱭ ᱱᱟᱯᱟᱭ ᱜᱮ᱾ᱟᱫᱚ
ᱤᱭᱟᱹ ᱱᱚᱣᱟ ᱵᱚᱨᱥᱟ ᱨᱮᱜᱮᱞᱮ ᱨᱚᱦᱚᱭᱟ᱾ ᱫᱷᱚᱨᱚᱱ ᱫᱚ ᱵᱟᱝ ᱟᱫᱚ ᱟᱞᱮᱥᱮᱫ ᱫᱚ ᱚᱱᱠᱟ ᱫᱚ ᱪᱮᱫ ᱦᱚᱸᱛᱚ ᱥᱩᱵᱤᱫᱷᱟ ᱫᱚ ᱵᱟᱹᱱᱩᱜᱼᱟ᱾ ᱢᱤᱱᱤ ᱥᱮ ᱠᱚᱱᱳ ᱜᱟᱰᱟ ᱠᱮᱱᱮᱞ ᱠᱚ ᱡᱟᱦᱟᱱᱟᱜ ᱠᱚ ᱵᱟᱹᱱᱩᱜ ᱟ ᱛᱚ ᱟᱞᱮᱥᱮᱱ ᱫᱚ
ᱱᱚᱣᱟ ᱵᱚᱨᱥᱟ ᱜᱮ ᱟᱨᱠᱤ ᱥᱮᱨᱢᱟ ᱡᱟᱹᱲᱤ ᱫᱟᱜ ᱛᱮᱞᱮ ᱨᱚᱦᱚᱭᱟ ᱡᱮᱴᱩᱠᱩ ᱦᱩᱭᱩᱜᱼᱟ᱾
ᱟᱪᱪᱷᱟ ᱟᱪᱪᱷᱟ ᱾ᱛᱟᱦᱳᱞᱮ ᱟᱵᱮᱱ ᱥᱮ ᱦᱚ, ᱟᱵᱮᱱ ᱥᱮ ᱦᱚ ᱴᱨᱮᱠᱴᱟᱨ ᱜᱟᱹᱰᱤ ᱨᱮᱭᱟᱜ ᱫᱟᱜ ᱵᱷᱚᱨᱥᱟ ᱟᱠᱟᱱᱟ ᱾
ᱦᱮᱸ ᱥᱮᱨᱢᱟ ᱡᱟᱹᱲᱤ ᱵᱷᱚᱨᱥᱟ ᱜᱮ ᱟᱞᱮ ᱦᱚᱸ
ᱟᱪᱪᱷᱟ ᱟᱹᱵᱤᱱ ᱥᱮᱫ ᱫᱚ ᱚᱱᱠᱟ ᱚᱱᱮ ᱡᱟᱦᱟᱸ ᱢᱚᱴᱚᱨ ᱥᱮ ᱦᱮᱸ ᱞᱟᱹᱭ ᱫᱟᱞᱤᱧ
ᱦᱮᱸ ᱦᱮᱸ
ᱟᱜ ᱟᱸᱡᱚᱢ ᱫᱟᱵᱤᱱ
ᱦᱮᱸ ᱟᱸᱡᱚᱢ ᱫᱟᱞᱤᱧ
ᱞᱟᱹᱭ ᱫᱟᱞᱤᱧ ᱟᱯᱮ ᱥᱮᱱ ᱫᱚ ᱛᱟᱦᱚᱞᱮ ᱚᱱᱠᱟ ᱢᱚᱴᱚᱨ ᱥᱮ ᱢᱤᱱᱤ ᱥᱮᱞᱳ ᱚᱱᱟ ᱠᱚ ᱢᱮᱱᱟᱜ ᱟᱠᱟᱫᱟ ᱥᱮ ᱵᱟᱝ?
ᱵᱟᱝ ᱟᱞᱮ ᱥᱮᱱ ᱫᱚ ᱵᱟᱹᱱᱩᱜᱼᱟ ᱚᱱᱠᱟ
ᱵᱟᱹᱱᱩᱜᱼᱟ ᱟᱞᱮᱥᱮᱱ ᱫᱚ᱾ ᱟᱯᱮ ᱥᱮᱱ ᱫᱚ ᱢᱮᱱᱟᱜ-ᱟ ᱵᱩᱡᱤ
ᱦᱮᱸ ᱟᱞᱮ ᱥᱮᱫ ᱫᱚ ᱩᱱᱟᱹᱜ ᱡᱟᱹᱥᱛᱤ ᱫᱚ ᱵᱟᱹᱱᱩᱜ-ᱟ ᱠᱟᱫᱟ ᱚᱱᱠᱟ ᱢᱤᱫ ᱵᱟᱨ ᱠᱚᱫᱚ ᱢᱮᱱᱟᱜᱼᱟ᱾
ᱟᱨ ᱡᱟᱦᱟᱸ ᱫᱚᱵᱚᱱ ᱢᱮᱛᱟᱜ ᱠᱟᱱᱟ ᱦᱳᱭ ᱦᱳᱭ ᱟᱨ ᱡᱟᱦᱟᱸ ᱫᱚᱵᱚᱱ ᱢᱮᱛᱟᱜ ᱠᱟᱱᱟ ᱠᱩᱧ ᱥᱮ ᱯᱩᱠᱷᱨᱤ ᱠᱚ
ᱯᱩᱠᱷᱨᱤ ᱫᱚ ᱢᱮᱱᱟᱜᱼᱟ᱾ ᱟᱫᱚ ᱮᱢᱱᱤ ᱯᱩᱠᱷᱨᱤ ᱠᱷᱚᱱ ᱦᱚᱸ ᱪᱟᱥ ᱫᱚ ᱦᱩᱭᱩᱜᱼᱟ᱾ ᱢᱟᱱᱮ ᱪᱟᱥ ᱵᱚᱞᱛᱮ ᱥᱚᱵᱽᱡᱤ ᱯᱟᱹᱛᱤ ᱠᱚ ᱪᱟᱥ ᱦᱩᱭᱩᱜᱼᱟ ᱢᱟᱱᱮ ᱦᱩᱲᱩ ᱫᱚ ᱵᱟᱝ ᱦᱩᱭᱩᱜᱼᱟ᱾
ᱚ
ᱢᱟᱱᱮ ᱵᱟᱱ ᱫᱟᱜ ᱛᱮᱫᱚ
ᱟᱪᱪᱷᱟ ᱟᱪᱪᱷᱟ᱾ ᱛᱟᱦᱚᱞᱮ ᱚᱱᱟ ᱠᱩᱧ ᱠᱚ ᱢᱮᱱᱟᱜ ᱟᱠᱟᱫᱟ ᱥᱮ ᱵᱟᱝ?
ᱠᱩᱧ ᱫᱚ ᱵᱟᱝ ᱠᱩᱧ ᱠᱚᱦᱚᱸ ᱵᱟᱱᱩᱜᱼᱟ ᱥᱮ ᱨᱚᱠᱚᱢ ᱫᱚ
ᱚ
ᱟᱨ ᱢᱟᱱᱮ ᱢᱤᱫ ᱵᱟᱨ ᱦᱚᱲᱟᱜ ᱠᱩᱧ ᱢᱮᱱᱟᱜᱼᱟ᱾ ᱡᱟᱦᱟᱸᱭ ᱠᱚᱫᱚ ᱳᱭ ᱥᱚᱵᱽᱡᱤ ᱠᱚᱠᱚ ᱪᱟᱥᱟ ᱱᱮ ᱦᱩᱲᱩᱡᱽ ᱪᱟᱥ ᱞᱮᱠᱟ ᱫᱚ ᱢᱟᱱᱮ ᱫᱟᱜ ᱫᱚ ᱵᱟᱝ, ᱵᱟᱝ ᱵᱟᱹᱱᱩᱜᱼᱟ ᱟᱨᱠᱤ ᱤᱭᱟᱹ ᱨᱮᱦᱚ, ᱠᱩᱧ ᱨᱮᱦᱚ
ᱟᱪᱪᱷᱟ ᱟᱪᱪᱷᱟ, ᱦᱳᱭ ᱦᱳᱭ᱾ᱟᱨ ᱟᱹᱞᱤᱧ ᱥᱮᱫ ᱧᱮᱞ ᱞᱮᱠᱷᱟᱱ
ᱦᱮᱸ
ᱚᱱᱠᱟ ᱠᱩᱧ ᱠᱚᱫᱚ ᱵᱟᱹᱱᱩᱜ ᱟᱠᱟᱫᱟ᱾ ᱱᱟᱜ ᱠᱷᱟᱱ
ᱚᱸ
ᱟ ᱯᱩᱠᱷᱨᱤ ᱠᱚᱦᱚᱸ ᱵᱟᱹᱱᱩᱜ ᱟᱠᱟᱫᱟ, ᱚᱱᱠᱟ ᱢᱟᱨᱟᱝ ᱢᱟᱨᱟᱝ ᱚᱝᱠᱟ ᱠᱟᱹᱴᱤᱡ ᱢᱟᱱᱮ ᱪᱷᱳᱴᱚ ᱠᱷᱟᱴᱳ
ᱦᱮᱸ
ᱚᱱᱠᱟ ᱢᱮᱱᱟᱜ ᱠᱟᱫᱟ ᱯᱩᱠᱷᱨᱤ᱾
ᱚ ᱛᱟᱦᱚᱞᱮ ᱟᱯᱮ ᱫᱚ ᱥᱚᱵᱽᱡᱤ ᱠᱚᱫᱚ ᱯᱮ ᱪᱟᱥ ᱵᱟᱲᱟᱭ ᱜᱮᱭᱟ ᱥᱮ ᱵᱟᱯᱮ ᱪᱟᱥ ᱵᱟᱲᱟᱭᱟ
ᱦᱮᱸ ᱥᱚᱵᱽᱡᱤ ᱠᱚᱫᱚᱞᱮ ᱪᱟᱥ ᱵᱟᱲᱟᱭ ᱜᱮᱭᱟ ᱟᱫᱚ ᱩᱱᱟᱹᱜ ᱡᱟᱹᱥᱛᱤ ᱫᱚ ᱵᱟᱝ ᱱᱟᱜ ᱠᱷᱟᱱ ᱚᱱᱠᱟ ᱚᱲᱟᱜ ᱡᱚᱢ ᱞᱮᱠᱟ
ᱟᱲᱟᱜ ᱡᱚᱢ ᱞᱮᱠᱟ‌ ᱵᱟᱝ
ᱚᱱᱠᱟ ᱜᱮ ᱚᱱᱮ ᱪᱟᱥ ᱵᱟᱲᱟᱭ ᱜᱮᱭᱟᱞᱮ ᱚᱲᱟᱜ ᱡᱚᱢ ᱞᱮᱠᱟ᱾
ᱦᱩᱸ᱾
ᱟᱨ ᱟᱞᱮᱥᱮᱫ ᱫᱚ ᱱᱟᱜ ᱠᱷᱟᱱ ᱟᱹᱞᱩ ᱠᱟᱹᱴᱤᱡ ᱡᱟᱹᱥᱛᱤ ᱧᱚᱜ ᱠᱚ ᱨᱚᱦᱚᱭᱟ᱾
ᱦᱚᱸ ᱟᱞᱩᱯᱮ ᱨᱚᱦᱚᱭᱟ ᱡᱟᱹᱥᱛᱤ ᱧᱚᱜ᱾ ᱛᱟᱦᱞᱮ ᱚᱱᱟ ᱫᱚ ᱪᱮᱫ? ᱪᱮᱫ ᱫᱟᱜ ᱛᱮ ᱦᱩᱭᱩᱜᱼᱟ ᱟᱹᱞᱩ ᱫᱚ?
ᱚᱝᱠᱟ ᱢᱟᱱᱮ ᱵᱟᱱ ᱠᱚ ᱢᱮᱱᱟᱜ ᱟᱠᱟᱫᱟ ᱛᱚ ᱚᱱᱟ ᱯᱩᱠᱷᱨᱤ ᱠᱚ,
ᱦᱮᱸ᱾
ᱟᱨ ᱚᱝᱠᱟ ᱢᱤᱫ ᱵᱟᱨ ᱚᱱᱮ ᱞᱤᱧ ᱞᱟᱹᱭᱟᱫ ᱵᱤᱱ ᱢᱟᱨᱥᱟᱞ ᱥᱮ ᱢᱚᱴᱚᱨ ᱢᱮᱱᱟᱜᱼᱟ᱾
ᱚ ᱚᱱᱟ ᱫᱟᱜ ᱛᱮᱜᱮ
ᱦᱳᱭ ᱦᱳᱭ ᱦᱳᱭ ᱟᱨ ᱚᱝᱠᱟ ᱢᱟᱱᱮ ᱢᱟᱡᱷᱮ ᱢᱚᱫᱽᱫᱷᱮ ᱠᱮᱱᱮᱞ ᱢᱮᱱᱟᱜ ᱟᱠᱟᱫ ᱜᱮᱭᱟ ᱛᱚ ᱟᱞᱮ ᱥᱮᱫ ᱦᱚᱸ᱾
ᱦᱮᱸ᱾
ᱠᱮᱱᱮᱞ ᱫᱟᱜ ᱠᱚ ᱜᱮᱞᱮ ᱧᱟᱢ ᱵᱟᱲᱟᱭᱟ᱾ ᱚᱱᱟ ᱠᱚᱛᱮ ᱜᱮ ᱦᱳᱭ ᱵᱟᱲᱟᱜᱼᱟ᱾
ᱟᱹᱰᱤ ᱱᱟᱯᱟᱭ᱾
ᱦᱳᱭ ᱟᱹᱵᱤᱱ ᱥᱮᱫ ᱫᱚ ᱚᱝᱠᱟ ᱥᱚᱵᱽᱡᱤ ᱠᱚᱫᱚ ᱠᱚ ᱨᱚᱦᱚᱭ ᱵᱟᱲᱟᱭ ᱜᱮᱭᱟ?
ᱪᱮᱫ ᱟᱨ ᱢᱤᱜᱫᱷᱟᱣ ᱞᱟᱹᱭ ᱵᱮᱱ᱾
ᱟᱵᱤᱱ ᱥᱮᱫ ᱫᱚ ᱛᱟᱦᱞᱮ ᱚᱝᱠᱟ ᱥᱚᱵᱽᱡᱤ ᱠᱚᱠᱚ ᱨᱚᱦᱚᱭ ᱵᱟᱲᱟᱭ ᱜᱮᱭᱟ ᱥᱮ ᱵᱟᱝ?
ᱦᱮᱸ ᱨᱚᱦᱚᱭ ᱫᱚᱠᱚ ᱨᱚᱦᱚᱭ-ᱟ᱾ ᱨᱚᱦᱚᱭ ᱜᱮᱭᱟ ᱠᱚ ᱡᱟᱦᱟᱸᱭ ᱛᱟᱠᱚᱣᱟᱜ ᱚᱱᱮ ᱠᱩᱸᱧ ᱠᱚ ᱢᱮᱱᱟᱜᱼᱟ᱾ ᱩᱱᱠᱩ ᱫᱚᱠᱚ ᱨᱚᱦᱚᱭ-ᱟ᱾ ᱥᱚᱵᱽᱡᱤ, ᱥᱚᱥᱟ ᱧᱮᱞ ᱦᱩᱭ ᱠᱟᱱᱟ ᱟᱨ ᱠᱤ ᱨᱚᱦᱚᱭ ᱜᱮᱭᱟ ᱠᱚ᱾ ᱥᱚᱥᱟ ᱜᱮ ᱡᱟᱹᱥᱛᱤ ᱠᱟᱭ ᱛᱮ ᱧᱮᱞ ᱦᱩᱭ ᱠᱟᱱᱟ ᱠᱚ ᱨᱚᱦᱚᱭ-ᱟ ᱠᱚ᱾
ᱟᱨ ᱥᱚᱵᱽᱡᱤ ᱴᱩᱠ ᱴᱟᱠ ᱠᱚ ᱨᱚᱦᱚᱭ ᱜᱮᱭᱟ ᱵᱮᱸᱜᱟᱲ ᱠᱚ ᱠᱟᱞᱞᱟ ᱠᱚ᱾ ᱵᱚᱨᱵᱚᱴᱤ ᱠᱚ ᱢᱟᱱᱮ ᱟᱠᱷᱨᱤᱧ ᱞᱮᱠᱟ ᱛᱮ ᱫᱚ ᱱᱚᱣᱟ ᱠᱚᱠᱚ ᱨᱚᱦᱚᱭ ᱜᱮᱭ-ᱟ ᱠᱚ᱾
ᱚ᱾
ᱚᱝᱠᱟ ᱡᱚᱢ ᱥᱩᱢᱩᱝ ᱜᱮ ᱥᱮ ᱪᱮᱫ ᱞᱮᱠᱟ ᱟᱹᱠᱷᱨᱤᱧ?
ᱦᱮᱸ
ᱞᱟᱹᱭ ᱫᱟᱹᱞᱤᱧ ᱚᱝᱠᱟ ᱡᱚᱢ ᱥᱩᱢᱩᱝ ᱜᱮ ᱥᱮ ᱚᱝᱠᱟ ᱟᱹᱷᱨᱤᱧ?
ᱟᱞᱮ ᱫᱚ ᱡᱚᱢ ᱥᱩᱢᱩᱝ ᱜᱮᱞᱮ ᱨᱚᱦᱚᱭ-ᱟ ᱟᱹᱠᱷᱨᱤᱧ ᱞᱮᱠᱟ ᱫᱚ ᱵᱟᱝ᱾
ᱟᱪᱪᱷᱟ᱾
ᱳᱭ ᱢᱟᱱᱮ ᱚᱲᱟᱜ ᱥᱩᱨ ᱨᱮ ᱵᱟᱲᱜᱮ ᱨᱮᱜᱮ ᱞᱮ ᱨᱚᱦᱚᱭ-ᱟ᱾ ᱢᱟᱱᱮ ᱠᱷᱮᱛ ᱨᱮ ᱨᱚᱦᱚᱭ ᱞᱮᱠᱟᱱ ᱚᱝᱠᱟ ᱫᱚ ᱵᱟᱞᱮ ᱨᱚᱦᱚᱭ-ᱟ᱾ ᱚᱱᱮ ᱤᱭᱟᱹ ᱛᱩᱲᱤ ᱛᱩᱲᱤ ᱛᱮᱫ ᱞᱮ ᱮᱨᱟ᱾ ᱚᱲᱟᱜ ᱨᱮ ᱥᱩᱱᱩᱢ ᱞᱮᱠᱟ ᱟᱨ ᱠᱤ ᱛᱩᱲᱤ ᱛᱮᱫ ᱮᱨ ᱦᱳᱭᱳᱜ ᱜᱮᱭ-ᱟ᱾
ᱚ ᱟᱪᱪᱷᱟ᱾
ᱛᱟᱦᱞᱮ ᱡᱟᱦᱟᱸ ᱫᱚ ᱵᱚᱱ ᱢᱮᱛᱟᱜ ᱠᱟᱱᱟ᱾ ᱛᱩᱲᱤ ᱵᱤᱱ ᱞᱟᱹᱭ ᱠᱮᱫᱟ ᱥᱮ?
ᱟᱨ ᱦᱚᱸ ᱛᱚ ᱢᱮᱱᱟᱣ ᱟᱠᱟᱫ ᱠᱷᱚᱥᱞᱟ ᱛᱟᱨᱯᱚᱨᱮ ᱜᱩᱦᱩᱢ᱾
ᱟᱵᱮᱱᱟᱜ ᱨᱚᱲ ᱵᱟᱝ ᱟᱹᱰᱤ ᱵᱷᱤᱛᱤᱨ ᱨᱮ ᱟᱸᱡᱚᱢᱚᱜ ᱠᱟᱱᱟ᱾ ᱱᱮᱴᱚᱣᱟᱨᱠ ᱨᱮ ᱦᱤᱡᱩᱜ ᱵᱮᱱ ᱠᱟᱹᱴᱤᱡ᱾
ᱱᱤᱛᱚᱜ ᱵᱤᱱ ᱟᱸᱡᱚᱢ ᱧᱟᱢ ᱫᱟ ᱱᱤᱛᱚᱜ?
ᱦᱮᱸ ᱟᱸᱡᱚᱢ ᱫᱟᱹᱞᱤᱧ᱾
ᱞᱟᱹᱭ ᱫᱟᱹᱞᱤᱧ ᱟᱵᱤᱱ ᱥᱮᱫ ᱫᱚ ᱛᱟᱦᱞᱮ ᱚᱝᱠᱟ ᱚᱱᱮ ᱡᱟᱦᱟᱸ ᱛᱩᱲᱤ ᱵᱤᱱ ᱞᱟᱹᱭ ᱠᱮᱫᱟ ᱥᱮ?
ᱦᱮᱸ᱾
ᱚᱱᱠᱟ ᱜᱮ ᱚᱱᱮ ᱠᱷᱚᱥᱞᱟ ᱠᱚ ᱛᱟᱯᱚᱨᱮ ᱜᱩᱦᱩᱢ ᱠᱚ᱾ ᱚᱱᱟ ᱦᱚᱸ ᱠᱚ ᱮᱨ ᱵᱟᱲᱟᱭ ᱜᱮᱭᱟ ᱥᱮ ᱵᱟᱝ?
ᱵᱟᱝ, ᱚᱱᱟ ᱠᱚ ᱫᱚ ᱵᱟᱝ ᱠᱚ ᱮᱨᱟ᱾
ᱚ᱾
ᱠᱷᱚᱥᱞᱟ ᱫᱚ ᱠᱷᱚᱥᱞᱟ ᱫᱚ ᱡᱳᱫᱤᱭᱳ ᱧᱮᱞᱚᱜᱼᱟ ᱢᱤᱫ ᱵᱟᱨ ᱛᱚ ᱵᱮ ᱜᱩᱦᱩᱢ ᱫᱚ ᱟᱞᱮ ᱥᱮᱱ ᱫᱚ ᱮᱠᱟᱞ ᱜᱮ ᱵᱟᱹᱱᱩᱜᱼᱟ᱾
ᱚ᱾
ᱜᱩᱦᱩᱢ ᱡᱚᱸᱱᱰᱨᱟ ᱚᱱᱟ ᱠᱚᱫᱚ ᱵᱟᱹᱱᱩᱜᱼᱟ ᱮᱠᱫᱚᱢ ᱜᱮ᱾
ᱟᱪᱪᱷᱟ ᱟᱪᱪᱷᱟ᱾
ᱟᱯ ᱥᱮᱡ ᱜᱮ ᱚᱠᱟ ᱞᱮᱠᱟ?
ᱦᱮᱸ ᱟᱞᱮ ᱥᱮᱱ ᱦᱚᱸᱠᱚ ᱮᱨ ᱜᱮᱭᱟ ᱟᱫᱚ ᱠᱷᱚᱥᱞᱟ ᱫᱚᱠᱚ ᱮᱨ ᱜᱮᱭᱟ ᱠᱷᱚᱥᱞᱟ ᱛᱩᱲᱤ᱾ ᱟᱫᱚ ᱜᱩᱦᱩᱢ ᱫᱚ ᱩᱱᱟᱹᱜ ᱴᱟ ᱫᱚ ᱱᱟᱜ ᱠᱷᱟᱱ ᱵᱟᱠᱚ ᱮᱨ ᱜᱮᱭᱟ᱾ ᱟᱹᱰᱤ ᱢᱤᱫ ᱵᱟᱨ ᱧᱮᱞᱚᱜ-ᱟ᱾ ᱦᱳᱭ ᱦᱳᱭ ᱦᱚᱭ ᱵᱟᱠᱷᱟᱱ ᱚᱱᱠᱟ ᱛᱩᱲᱤ ᱥᱮ ᱠᱷᱚᱥᱞᱟ ᱚᱱᱟ ᱠᱚᱫᱚ ᱡᱟᱹᱥᱛᱤ ᱜᱮ ᱦᱩᱭᱩᱜ-ᱟ᱾
ᱩᱸ᱾ ᱛᱟᱦᱚᱞᱮ ᱟᱯᱮ ᱥᱮᱜ ᱫᱚ ᱵᱤᱨᱼᱵᱩᱨᱩ ᱠᱚ ᱢᱮᱱᱟᱜ ᱟᱥᱮ ᱵᱟᱝ ᱵᱟᱹᱱᱩᱜ-ᱟ?
ᱦᱮᱸ ᱟᱞᱮ ᱥᱮᱜ ᱫᱚ ᱵᱤᱨ ᱵᱤᱨ ᱫᱚ ᱢᱮᱱᱟᱜ ᱟᱠᱟᱜ ᱜᱮᱭᱟ ᱵᱩᱨᱩ ᱠᱚᱜᱮ ᱱᱟᱜ ᱠᱷᱟᱱ ᱵᱟᱱᱩᱜ ᱟᱠᱟᱫᱟ᱾
ᱚᱸ᱾
ᱩᱱᱠᱟ ᱟᱞᱮ ᱦᱚᱸ ᱢᱮᱱ ᱞᱮᱠᱷᱟᱱ ᱱᱚᱠᱟ ᱴᱟᱸᱰᱤ ᱴᱩᱯᱨᱤ ᱜᱮᱞᱮ ᱯᱟᱲᱟᱜ ᱠᱟᱱᱟ ᱴᱟᱺᱰᱤ ᱴᱩᱯᱨᱤ ᱟᱨ ᱚᱱᱠᱟ ᱱᱟᱥᱮ ᱱᱟᱥᱮ ᱵᱤᱨ ᱢᱮᱱᱟᱜ ᱟᱠᱟᱫᱟ᱾
ᱚᱸ᱾
ᱟᱫᱚ ᱟᱵᱤᱱ ᱥᱮ ᱜᱤᱡ? ᱦᱮᱸ ᱪᱮᱜ ᱵᱤᱱ ᱞᱟᱹᱭ ᱫᱟ, ᱞᱟᱹᱭ ᱵᱤᱱ?
ᱵᱤᱨ ᱠᱚ ᱦᱚᱸ ᱚᱱᱛᱮ ᱠᱷᱚᱱ ᱫᱚ ᱦᱚᱨᱯᱚᱲ ᱯᱮ ᱧᱟᱢᱮᱜ ᱠᱚᱣᱟ ᱥᱮ ᱵᱟᱝ?
ᱦᱮᱸᱻ᱾ ᱵᱤᱨ ᱠᱷᱚᱱ ᱫᱚ ᱧᱟᱢᱚᱜ ᱠᱟᱱ ᱜᱮᱭᱟ ᱟᱹᱰᱤ ᱟᱭᱢᱟ ᱡᱤᱱᱤᱥ ᱜᱮ᱾ ᱟᱫᱚ ᱱᱤᱛᱚᱜ ᱫᱚ ᱱᱟᱜ ᱠᱷᱟᱱ ᱚᱛ ᱯᱩᱴᱠᱟᱹ ᱥᱤᱡᱤᱱ ᱛᱚ᱾
ᱦᱮᱸ᱾
ᱟᱫᱚ ᱧᱟᱢ ᱫᱚᱠᱚ ᱧᱟᱢᱚᱜ ᱠᱟᱱ ᱜᱮᱭᱟ᱾ ᱟᱫᱚ ᱟᱞᱤᱧ ᱛᱚ ᱵᱟᱞᱤᱧ ᱪᱟᱞᱟᱣ ᱵᱟᱲᱟ ᱟᱠᱟᱱᱟ᱾
ᱚᱹ᱾
ᱚᱱᱠᱟ ᱦᱟᱞᱟᱝ ᱠᱚᱦᱚᱸ ᱵᱟᱹᱞᱤᱧ ᱪᱟᱞᱟᱣ ᱵᱟᱲᱟᱜ ᱜᱮᱭᱟ᱾
ᱚᱸᱜ ᱩᱸ᱾
ᱱᱚᱝᱠᱟ ᱚᱲᱟᱜ ᱦᱚᱲ ᱠᱚ ᱪᱟᱞᱟᱣ ᱵᱟᱲᱟᱜ ᱜᱮᱭᱟ ᱟᱹᱜᱩ ᱫᱚᱠᱚ ᱟᱹᱜᱩ ᱵᱟᱲᱟᱭᱮᱜ ᱠᱚ ᱜᱮᱭᱟ ᱯᱩᱴᱠᱟᱹ ᱥᱮ ᱩᱫ᱾ ᱡᱟᱦᱟᱸ ᱫᱚᱵᱚᱱ ᱢᱮᱛᱟᱜ ᱠᱟᱱᱟ ᱯᱩᱬ ᱯᱟᱴᱠᱟ ᱥᱮ ᱦᱮᱸᱫᱮ ᱯᱟᱴᱠᱟ᱾
ᱦᱩᱸ᱾
ᱟᱸᱡᱚᱢ ᱵᱟᱲᱟ ᱦᱟᱠᱟᱜ-ᱟ ᱵᱤᱱ?
ᱦᱮᱸ ᱟᱸᱡᱚᱢ ᱫᱚᱞᱤᱧ ᱟᱸᱡᱚᱢ ᱟᱠᱟᱜ-ᱟ᱾
ᱦᱚᱭ ᱦᱚᱭ ᱚᱱᱟ ᱠᱚ ᱧᱟᱢ ᱵᱟᱲᱟᱜ ᱠᱟᱱᱟ᱾
ᱦᱩᱸ᱾ ᱦᱮᱸ ᱛᱤᱦᱤᱧ ᱜᱟᱯᱟ ᱫᱚ ᱦᱮᱸ ᱫᱟᱜ ᱛᱮ ᱥᱟᱹᱨᱫᱤ ᱦᱚᱸᱛᱚ ᱥᱼᱼ ᱥᱟᱹᱨᱫᱤ ᱧᱚᱜ ᱟᱠᱟᱱ ᱜᱮᱭᱟ ᱩᱸᱛ ᱯᱩᱴᱠᱟᱹ ᱠᱚᱦᱚᱸ ᱠᱚᱼᱼ
ᱦᱚᱭ ᱦᱚᱭ ᱞᱟᱹᱭ ᱫᱟᱞᱤᱧ ᱱᱮᱴ‌ ᱠᱟᱹᱴᱤᱡ ᱱᱮᱴᱣᱟᱨ ᱠᱟᱹᱴᱤᱡᱼᱼ ᱯᱨᱚᱵᱮᱞᱮᱢ ᱢᱚᱜ ᱠᱟᱱ ᱛᱟᱹᱵᱤᱱᱟ ᱨᱚᱲ ᱟᱸᱴᱚᱠ ᱟᱸᱴᱚᱠ ᱛᱮ ᱦᱤᱡᱩᱜ ᱠᱟᱱᱟ᱾
ᱱᱤᱛᱚᱜ ᱵᱮᱱ ᱟᱧᱚᱢ ᱫᱟ, ᱱᱤᱛᱚᱜ ᱵᱮᱱ ᱟᱸᱡᱚᱢ ᱧᱟᱢ ᱫᱟ?
ᱦᱮᱸ ᱟᱸᱡᱚᱢ ᱫᱟᱞᱤᱧ᱾
ᱦᱚᱭ᱾
ᱦᱮᱸ ᱟᱸᱡᱚᱢ ᱧᱟᱢ ᱫᱟᱞᱤᱧ᱾
ᱦᱩᱸᱻ᱾ ᱛᱟᱦᱟᱞᱮ ᱟᱵᱤᱱ ᱥᱮᱜ ᱫᱚ ᱪᱮᱜ ᱞᱮᱠᱟ ᱚᱱᱛᱮ ᱵᱤᱨ ᱩᱸᱜᱼᱼ ᱵᱟ ᱵᱟ ᱚᱝᱠᱟ ᱵᱩᱨᱩ ᱫᱚ ᱵᱟᱱᱩᱜ ᱟᱠᱟᱫᱟ᱾
ᱚᱸ᱾
ᱟᱡᱼᱼ ᱟᱨ ᱟᱵᱤᱱ ᱥᱮᱜ ᱫᱚ ᱱᱟᱜ ᱠᱷᱟᱱ ᱪᱮᱫ ᱞᱮᱠᱟ ᱦᱤᱥᱟᱹᱵᱽ ᱵᱮᱱ ᱯᱟᱲᱟᱜ ᱠᱟᱱᱟ ᱵᱤᱨ ᱵᱩᱨᱩ ᱴᱚᱴᱷᱟ ᱥᱮ ᱚᱱᱠᱟ ᱴᱟᱺᱰᱤ ᱴᱩᱯᱨᱤ ᱴᱚᱴᱷᱟ?
ᱟᱞᱮ ᱦᱚᱸ ᱴᱟᱸᱰᱤ ᱜᱮ ᱵᱤᱨᱼᱵᱩᱨᱩ ᱫᱚ ᱵᱟᱝ ᱵᱤᱨ ᱫᱚ ᱚ ᱤᱭᱟᱹ ᱵᱤᱨ ᱫᱚᱼᱼ ᱳᱭ ᱦᱩᱰᱤᱧ ᱢᱟᱪᱷᱟ ᱢᱮᱱᱟᱜ-ᱟ ᱥᱟᱦᱟᱱ ᱯᱟᱞᱦᱟ ᱟᱜᱩ ᱞᱮᱠᱟ ᱟᱨ ᱵᱩᱨᱩᱼᱼ ᱫᱚ ᱚᱱᱟ ᱵᱩᱨᱩ ᱠᱟᱹᱴᱤᱡ ᱞᱮ ᱴᱤ ᱛᱚ ᱥᱟᱸᱜᱤᱧ ᱧᱚᱜ ᱜᱮᱭᱟ ᱢᱤᱫᱴᱟᱝ ᱵᱩᱨᱩ ᱢᱮᱱᱟᱜ-ᱟ ᱥᱟᱺᱜᱤᱧᱚᱜ ᱜᱮᱭᱟ ᱞᱮ᱾
ᱚᱸ ᱟᱪᱪᱷᱟ ᱟᱪᱪᱷᱟ ᱪᱷᱦ ᱛᱟᱹᱞᱮ ᱟᱹᱵᱤᱱ ᱥᱮᱫ ᱫᱚ ᱛᱟᱞᱟᱝ ᱴᱟᱨᱜᱮᱨ ᱱᱟᱥᱮ ᱱᱟᱥᱮ ᱫᱷᱟᱨᱤ ᱵᱤᱱ ᱯᱟᱲᱦᱟᱜ ᱠᱟᱱᱟ ᱚᱱᱠᱟ ᱴᱟᱺᱰᱤ ᱴᱩᱠᱟᱹᱨᱤ ᱜᱮ
ᱦᱮᱸ
ᱟᱪᱪᱷᱟ ᱟᱪᱪᱷᱟ ᱛᱟᱦᱚᱞᱮ ᱟᱹᱵᱤᱱ ᱫᱚ ᱚᱱᱠᱟ ᱵᱤᱨ ᱟᱹᱵᱤᱱ ᱥᱮᱫ ᱫᱚ ᱠᱚᱨᱮᱫ ᱚᱛ ᱥᱮ ᱯᱩᱴᱠᱟᱹ
ᱦᱮᱸ ᱯᱩᱴᱠᱟᱹ ᱠᱚ ᱧᱟᱢᱚᱜᱼᱟ ᱩᱫ ᱫᱚ ᱵᱟᱝ ᱩᱫ ᱫᱚ ᱤᱭᱟᱹ ᱵᱤᱨ ᱨᱮᱫᱚ ᱟᱞᱮ ᱱᱚᱛᱮᱱᱟᱜ ᱵᱤᱨ ᱨᱮᱫᱚ ᱵᱟᱹᱱᱩᱜ ᱠᱚᱣᱟ ᱵᱟᱞᱮ ᱧᱟᱢ ᱟᱫᱚ ᱤᱭᱟᱹ ᱥᱟᱨᱡᱚᱢ ᱵᱤᱨ ᱛᱚ ᱵᱟᱝ ᱠᱟᱱᱟ ᱥᱟᱨᱡᱚᱢ ᱵᱤᱨ ᱠᱷᱟᱱ ᱟᱫᱚ ᱤᱭᱟᱹ ᱥᱚᱱᱟᱡᱷᱩᱨᱤ ᱠᱚ ᱢᱮᱱᱟᱜᱼᱟ
ᱟᱪᱪᱷᱟ ᱻᱪᱷᱟᱻ ᱪᱷᱟᱻ ᱪᱷᱟ ᱟᱪᱪᱷᱟ ᱟᱵᱮᱱ ᱡᱮᱵᱮᱱ ᱞᱟᱹᱭ ᱠᱮᱫᱽ ᱚᱸ ᱟᱪᱪᱷᱟ
ᱯᱩᱴᱠᱟᱹ ᱠᱚ ᱯᱩᱴᱠᱟᱹ ᱠᱚ ᱧᱟᱢᱚᱜᱼᱟ ᱢᱤᱫ ᱵᱟᱨ ᱩᱫ ᱫᱚ ᱮᱠᱟᱞ ᱜᱮ ᱵᱟᱝ ᱵᱤᱨ ᱨᱮᱫᱚ ᱩᱫ ᱫᱚ ᱦᱟᱱᱟ ᱦᱩᱸ ᱵᱩᱱᱩᱝ ᱠᱚᱨᱮ ᱵᱩᱱᱩᱝ ᱚᱫ ᱢᱩᱪᱤ ᱩᱫ ᱥᱮ ᱟᱨ ᱵᱟᱠᱷᱟᱱ ᱠᱷᱟᱮ ᱤ ᱪᱮᱫ ᱠᱚ ᱞᱟᱹᱭᱟ ᱚᱱᱮ
ᱦᱚᱭ ᱦᱚᱭ ᱦᱮᱸ ᱦᱮᱸ ᱢᱩᱪᱤᱠᱟᱴᱟ ᱩᱫ
ᱦᱚᱭ ᱦᱚᱭ ᱚᱱᱮ ᱚᱱᱟ ᱠᱚᱜᱮᱞᱮ ᱧᱟᱢ ᱵᱟᱲᱟᱭ ᱜᱮᱭᱟ ᱪᱤᱢᱱᱤ ᱵᱤᱨ ᱨᱮᱱᱟᱜ ᱫᱚ ᱵᱟᱝ
ᱦᱮᱸ ᱟᱫᱚ ᱚᱱᱟ ᱫᱚ ᱥᱟᱨᱡᱚᱢ ᱵᱤᱨ ᱨᱮᱜᱮ ᱚᱢᱚᱱᱚᱜᱼᱟ ᱛᱚ ᱡᱟᱦᱟᱸ ᱫᱚ ᱥᱟᱨᱡᱚᱢ ᱥᱟᱠᱟᱢ ᱠᱚ ᱧᱩᱨᱩᱜ ᱠᱟᱱᱟ ᱥᱮ ᱟᱫᱚ ᱚᱱᱟ ᱠᱚ ᱥᱮᱭᱟ ᱠᱟᱛᱮᱫ ᱜᱮ ᱚᱢᱚᱱᱚᱜᱼᱟ ᱟᱸᱡᱚᱢ ᱠᱮᱫᱟᱞᱤᱧ ᱢᱟᱱᱮ ᱟᱫᱚ ᱟᱹᱵᱤᱱ ᱫᱚᱵᱤᱱ ᱞᱟᱹᱭ ᱠᱮᱫᱟ ᱥᱟᱨᱡᱚᱢ ᱵᱤᱨ ᱠᱚᱫᱚ ᱵᱟᱹᱱᱩᱜ ᱟᱠᱟᱫᱟ ᱛᱟᱦᱚᱞᱮ ᱞᱟᱹᱭ ᱟᱞᱤᱧ ᱟᱵᱤᱱ ᱡᱮ ᱚᱱᱮ ᱥᱚᱱᱟᱡᱷᱩᱨᱤ ᱵᱤᱱ ᱞᱟᱹᱭ ᱠᱮᱫᱟ ᱥᱮ
ᱦᱮᱸ
ᱛᱟᱦᱚᱞᱮ ᱚᱱᱟᱫᱚ ᱟᱹᱞᱤᱧ ᱫᱚ ᱱᱟᱜ ᱠᱷᱟᱱ ᱵᱟᱹᱞᱤᱧ ᱵᱟᱲᱟᱭ ᱠᱮᱫᱟ ᱚᱱᱟ ᱫᱚ ᱪᱮᱫ ᱠᱚ ᱞᱟᱹᱭᱟ ᱢᱟᱱᱮ
ᱦᱮᱸ
ᱚᱱᱟ ᱫᱚ ᱡᱮᱠᱷᱟᱱ ᱪᱮᱫ ᱞᱮᱠᱟᱱ ᱫᱟᱨᱮ ᱠᱟᱱᱟ ᱚᱱᱟ ᱡᱟᱦᱟᱸ ᱥᱚᱱᱟᱷᱩᱨᱤ ᱵᱤᱱ ᱞᱟᱹᱭ
ᱟᱫᱚ ᱥᱟᱱᱛᱟᱲ ᱫᱚ ᱵᱟᱞᱮᱧ ᱫᱤᱥᱟᱹᱭᱟ ᱪᱮᱫ ᱠᱚ ᱢᱮᱛᱟᱜᱼᱟ ᱥᱚᱱᱟᱡᱷᱩᱨᱤ
ᱟᱪᱪᱷᱟ ᱟᱪᱪᱷᱟ ᱟᱪᱪᱷᱟ ᱟᱫᱚ ᱚᱱᱠᱷᱟ ᱚᱱᱟ ᱫᱚ ᱱᱮᱜ ᱠᱷᱟᱱ ᱞᱟᱹᱴᱩ ᱞᱟᱹᱴᱩ ᱜᱮ ᱫᱟᱨᱮᱜᱼᱟ
ᱦᱟᱞᱚᱸ ᱟᱸᱡᱚᱢ ᱧᱟᱢ ᱢᱮᱜᱼᱟ ᱟᱵᱤᱱ